ᱦᱮᱸ ᱜᱚᱢᱠᱮ ᱡᱚᱦᱟᱨ ᱜᱮ᱾ ᱱᱟᱯᱟᱭ ᱵᱟᱲᱟ ᱜᱮᱭᱟ ᱵᱤᱱ ᱛᱚ?
ᱦᱳᱭ ᱜᱚᱢᱠᱮ ᱱᱟᱯᱟᱭ ᱵᱟᱲᱟ ᱜᱮ᱾ ᱟᱵᱮᱱ ᱜᱮ?
ᱦᱮᱸ ᱟᱞᱤᱧ ᱦᱚᱞᱤᱧ ᱱᱟᱯᱟᱭ ᱵᱟᱲᱟ ᱜᱮᱭᱟ ᱠᱷᱟᱡ
ᱟᱪᱷᱟ ᱟᱪᱷᱟ
ᱛᱟᱦᱚᱞᱮ ᱟᱯᱮ ᱫᱤᱥᱚᱢ ᱥᱮᱫ ᱫᱟᱜ ᱡᱟᱲᱤ ᱚᱠᱟ ᱞᱮᱠᱟ ᱜᱚᱝᱠᱮ?
ᱜᱚᱢᱠᱮ ᱟᱞᱮ ᱫᱤᱥᱚᱢ ᱫᱚ ᱫᱚᱢᱮ ᱫᱟᱜ ᱫᱟᱭ!
ᱟᱪᱪᱷᱟ ᱟᱹᱰᱤ ᱱᱟᱯᱟᱭ ᱛᱟᱦᱚᱞᱮ ᱪᱟᱥ ᱦᱮᱸ ᱪᱟᱥ ᱠᱟᱹᱢᱤ ᱠᱚᱫᱚ ᱟᱹᱰᱤ ᱜᱮᱯᱮ ᱞᱟᱦᱟ ᱤᱫᱤᱭᱟ ᱦᱮᱸ ᱥᱮ
ᱦᱳᱭ ᱦᱳᱭ ᱞᱟᱦᱟ ᱤᱫᱤ ᱦᱩᱭᱩᱜ ᱠᱟᱱᱟ ᱪᱟᱥ ᱠᱟᱹᱢᱤ ᱠᱚᱫᱚ
ᱦᱮᱸ ᱟᱞᱮ ᱥᱮᱫ ᱫᱚ ᱫᱟᱜ ᱫᱚᱭ ᱫᱟᱜ ᱮᱜ ᱨᱮᱦᱚᱸ ᱠᱷᱟᱡ ᱢᱟᱱᱮ ᱩᱱᱟᱹᱜ ᱫᱚ ᱵᱟᱝ ᱠᱷᱟᱡ ᱡᱟᱦᱟᱸ ᱱᱚᱜ ᱦᱚᱞᱟ ᱢᱟᱫᱷᱮᱨ ᱡᱟᱦᱟᱸ ᱛᱚᱞᱟ ᱠᱚᱞᱮ ᱜᱤᱲᱤ ᱞᱮᱫᱼᱟ ᱱᱚᱣᱟ ᱠᱚᱦᱚᱸ ᱠᱷᱟᱡ ᱫᱚ ᱤᱭᱟᱹᱜ ᱠᱟᱱᱟ ᱢᱟᱱᱮ ᱯᱟᱴᱟᱜ ᱠᱟᱱᱟ ᱛᱚᱞᱟ ᱠᱚ ᱠᱷᱟᱡ ᱟᱨ ᱛᱟᱦᱚᱞᱮ ᱜᱚᱝᱠᱮ ᱠᱟᱹᱢᱤ ᱠᱚᱫᱚ ᱪᱮᱫ ᱠᱟᱢᱤ ᱵᱟᱲᱟ ᱦᱩᱭᱩᱜ ᱠᱟᱱᱟ
ᱠᱟᱹᱢᱤ ᱜᱫᱚᱚ ᱜᱚᱝᱠᱮ ᱚᱲᱟᱜ ᱠᱚᱨᱮ ᱜᱮ ᱠᱟᱹᱢᱤ ᱵᱟᱟᱭ ᱦᱩᱭᱩᱜ ᱠᱟᱱᱟ?
ᱟᱪᱪᱷᱟ᱾
ᱦᱮᱸ
ᱛᱟᱦᱚᱞᱮ ᱟᱯᱮᱭᱟᱜ ᱢᱟ ᱨᱚᱦᱚᱭ ᱠᱚ ᱜᱟᱱ ᱦᱮᱡ ᱟᱠᱟᱱᱟ ᱠᱷᱟᱡ
ᱦᱳᱭ ᱦᱳᱭ ᱜᱟᱱ ᱦᱮᱡ ᱟᱠᱟᱱᱟ
ᱟᱪᱪᱷᱟ ᱜᱚᱝᱠᱮ ᱛᱮᱦᱮᱧ ᱫᱚ ᱢᱟᱱᱮ ᱥᱟᱱᱛᱟᱞ ᱟᱭᱟ. ᱥᱟᱶᱛᱟ ᱨᱮᱱᱟᱜ ᱥᱮ ᱥᱟᱶᱛᱟᱞᱤ ᱵᱚᱭ ᱨᱮᱱᱟᱜ ᱡᱟᱦᱱᱟᱜ ᱮᱢ ᱥᱤ ᱠᱤᱭᱩ ᱠᱚᱞᱟᱝ ᱜᱟᱯᱟᱞᱢᱟᱨᱟᱣᱟ ᱦᱮᱸ ᱡᱟᱦᱟᱸ ᱠᱩᱠᱞᱤ ᱨᱚᱯᱚᱲ ᱟᱞᱟᱝ ᱟᱢ ᱟᱢ ᱛᱚᱨᱚᱯ ᱥᱮᱫ ᱠᱷᱚᱱᱟᱜ ᱚᱱᱠᱟᱱᱟᱜ ᱠᱩᱠᱞᱤ ᱫᱚᱦᱚᱭ ᱢᱮ ᱤᱧ ᱦᱚᱸ ᱠᱩᱠᱞᱤᱧ ᱫᱚᱦᱚᱭᱟ ᱚᱱᱟ ᱵᱟᱱᱟ ᱦᱚᱲ ᱛᱮ ᱞᱟᱹᱱᱟᱹᱭ ᱨᱮᱱᱟᱜ ᱞᱟᱝ ᱨᱤᱠᱟᱹᱭᱟ ᱦᱮᱸ ᱥᱮ
ᱟᱪᱪᱷᱟ ᱟᱪᱪᱷᱟ ᱴᱷᱤᱠ ᱜᱮᱭᱟ
ᱴᱷᱤᱠ ᱟᱪᱷᱮ ᱛᱟᱦᱮᱞᱮ ᱤᱧ ᱯᱳᱭᱞᱳ ᱨᱮ ᱠᱩᱠᱞᱤᱧ ᱫᱚᱦᱚᱭᱮᱜ-ᱟ ᱦᱮᱸ ᱥᱮ
ᱦᱚᱭᱮ
ᱛᱤᱞᱠᱟᱹ ᱢᱩᱨᱢᱩ ᱫᱚ ᱚᱠᱟ ᱥᱟᱹᱦᱤᱛ ᱨᱮᱠᱚ ᱯᱷᱟᱥᱤ ᱞᱮᱫᱮᱭᱟ ᱡᱩᱫᱤ ᱵᱤᱱ ᱞᱟᱹᱭ ᱫᱟᱲᱮᱭᱟᱜ ᱠᱷᱟᱱ ᱞᱟᱹᱭᱟᱵᱤᱱ ᱵᱟᱝᱠᱷᱟᱱ ᱟᱹᱞᱤᱧ ᱱᱚᱣᱟ ᱛᱮᱞᱟ ᱮᱢ ᱨᱮᱱᱟᱜ ᱞᱤᱧ ᱨᱤᱠᱟᱹᱭᱟ?
ᱜᱚᱝᱠᱮ ᱱᱚᱣᱟ ᱫᱚ ᱟᱞᱤᱧ ᱵᱟᱹᱞᱤᱧ ᱫᱤᱥᱟᱹᱭ ᱫᱟ ᱴᱷᱤᱠ
ᱟᱪᱪᱷᱟ ᱛᱟᱦᱚᱞᱮ ᱟᱹᱞᱤᱧ ᱞᱤᱧ ᱞᱟᱹᱭᱮᱜᱼᱟ ᱦᱮᱸᱥᱮ ᱟᱴᱷᱨᱚᱥᱚ ᱟᱴᱷᱨᱚᱥᱚ ᱯᱚᱸᱪᱟᱥᱤ ᱥᱟᱞ ᱨᱮ ᱦᱟᱡ ᱠᱷᱟᱡ ᱩᱱᱤ ᱫᱚᱠᱚ ᱯᱷᱟᱥᱤ ᱞᱮᱫᱮᱭᱟ᱾
ᱟᱪᱷᱟ ᱟᱪᱷᱟ
ᱴᱷᱤᱠ ᱟᱪᱷᱮ ᱜᱚᱢᱠᱮ ᱢᱟ ᱟᱵᱤᱱ ᱥᱮᱫ ᱠᱷᱚᱱᱟᱜ ᱡᱟᱦᱟᱱᱟᱜ ᱜᱮ ᱠᱩᱠᱞᱤ ᱫᱚᱦᱚᱭ ᱵᱤᱱ
ᱜᱚᱝᱠᱮ ᱡᱟᱦᱟᱸ ᱟᱵᱚ ᱱᱚᱣᱟ ᱦᱩᱞ ᱢᱟᱦᱟ ᱦᱩᱭᱮᱱ ᱫᱚ
ᱦᱮᱸ
ᱱᱚᱣᱟ ᱦᱩᱞ ᱢᱟᱦᱟ ᱫᱚ ᱛᱤᱱᱟᱹᱜ ᱥᱟᱞ ᱠᱷᱚᱱ?
ᱛᱤᱱᱟᱹᱜ ᱥᱟᱞ ᱨᱮ ᱦᱳᱭ ᱞᱮᱱᱟ ᱦᱮᱸ ᱥᱮ ᱱᱚᱣᱟ ᱫᱚ ᱦᱳᱭ ᱞᱮᱱᱟ ᱟᱴᱷᱨᱚᱥᱚ ᱯᱚᱧᱪᱟᱱᱱᱚ ᱥᱟᱹᱦᱤᱛ ᱨᱮᱱᱟᱜ ᱛᱤᱨᱤᱥᱮ ᱡᱩᱱ ᱨᱮ ᱮᱱ ᱠᱷᱟᱡ ᱦᱩᱞ ᱢᱟᱦᱟ ᱫᱚ ᱦᱩᱭ ᱞᱮᱱᱟ
ᱟᱪᱪᱷᱟ ᱟᱪᱪᱷᱟ
ᱦᱳᱭ ᱛᱟᱦᱞᱮ ᱜᱚᱝᱠᱮ ᱟᱨᱦᱚᱸ ᱟᱹᱞᱤᱧ ᱠᱩᱠᱞᱤ ᱞᱤᱧ ᱞᱟᱹᱭᱮᱜᱼᱟ ᱦᱮᱸ ᱥᱮ?
ᱦᱮᱸ ᱞᱮᱭ ᱵᱤᱱ
ᱯᱚᱪᱷᱤᱢ ᱵᱟᱝᱞᱟ ᱮᱥᱮᱠᱟ ᱫᱚ ᱛᱤᱱᱟᱹᱜ ᱥᱺᱦᱤᱛ ᱨᱮ ᱵᱮᱨᱮᱫ ᱞᱮᱱᱟ?
ᱟᱪᱪᱷᱟ ᱯᱚᱩᱪᱷᱤᱢ ᱵᱚᱝᱜᱟ ᱮᱥᱮᱠᱟ ᱵᱟᱝ?
ᱦᱮᱸ ᱞᱟᱹᱭ ᱫᱟᱲᱮᱭᱟᱜ ᱟᱵᱤᱱ?
ᱜᱚᱢᱠᱮ ᱱᱚᱣᱟ ᱦᱚᱸ ᱵᱟᱹᱞᱤᱧ ᱞᱟᱹᱭ ᱫᱟᱲᱭᱟᱜ ᱠᱟᱱᱟ᱾
ᱟᱸ ᱩᱱᱤᱥᱥᱚ ᱥᱟᱛᱥᱚᱴᱴᱤ ᱥᱟᱞᱨᱮ ᱱᱚᱣᱟ ᱫᱚ ᱱᱟᱠᱷᱟᱡ ᱵᱮᱨᱮᱫ ᱞᱮᱱᱟ᱾
ᱟᱪᱪᱷᱟ ᱟᱪᱪᱷᱟ ᱩᱱᱤᱥᱥᱚ ᱥᱟᱛᱥᱚᱴᱴᱤ ᱟᱪᱪᱷᱟ ᱟᱪᱪᱷᱟ᱾
ᱢᱟ ᱜᱚᱝᱠᱮ ᱟᱨᱚ ᱟᱹᱵᱤᱱ ᱠᱩᱠᱞᱤ ᱫᱚᱦᱚᱭ ᱵᱤᱱ ᱮᱱ ᱠᱷᱟᱱ᱾
ᱜᱚᱝᱠᱮ ᱟᱞᱤᱧ ᱯᱟᱹᱨᱥᱤ ᱡᱤᱛᱠᱟᱹᱨ ᱢᱟᱦᱟ ᱫᱚ ᱛᱤᱥ ᱵᱚᱱ ᱢᱟᱱᱟᱣᱟ ᱜᱚᱝᱠᱮ?
ᱟᱪᱪᱷᱟ ᱯᱟᱹᱨᱥᱤ ᱡᱤᱛᱠᱟᱹᱨ ᱢᱟᱦᱟ ᱫᱚᱵᱚᱱ ᱢᱟᱱᱟᱣᱟ ᱠᱷᱟᱡ ᱵᱟᱭᱤᱥᱮ ᱰᱤᱥᱮᱢᱵᱚᱨ᱾ ᱟᱨ ᱢᱟᱱᱮ ᱵᱟᱭᱤᱥᱮ ᱰᱤᱥᱮᱢᱵᱚᱨ ᱫᱩ ᱦᱟᱡᱟᱨ ᱛᱤᱱ ᱥᱟᱞ ᱨᱮᱫᱚ ᱦᱟᱸᱜ ᱠᱷᱟᱡ ᱱᱚᱣᱟ ᱟᱵᱚᱣᱟᱜ ᱥᱚᱝᱵᱤᱫᱷᱟᱱ ᱨᱮ ᱥᱮᱞᱮᱫ ᱟᱠᱟᱱᱟ᱾
ᱟᱪᱪᱷᱟ ᱟᱪᱪᱷᱟ᱾
ᱟᱪᱪᱷᱟ ᱜᱚᱝᱠᱮ ᱞᱟᱹᱭ ᱫᱟᱞᱤᱧ ᱟᱵᱚᱣᱟᱜ ᱯᱟᱹᱨᱥᱤ ᱡᱤᱛᱟᱹᱨ ᱢᱟᱦᱟ ᱡᱟᱦᱟᱸ ᱫᱩ ᱦᱟᱡᱟᱨ ᱛᱮᱭᱤᱥ ᱥᱟᱞ ᱨᱮ ᱥᱮᱞᱮᱫ ᱟᱠᱟᱱᱟ ᱩᱱ ᱥᱚᱢᱚᱭ ᱚᱠᱚᱭ ᱯᱨᱮᱥᱤᱰᱮᱱᱴ ᱮ ᱛᱟᱦᱮᱱᱟ ᱞᱟᱹᱭ ᱫᱟᱲᱮᱭᱟᱜ ᱵᱤᱱ?
ᱟ ᱟᱨ ᱢᱤᱫ ᱫᱷᱟᱣ ᱞᱮ ᱵᱮᱱ ᱜᱚᱝᱠᱮ ᱵᱟᱟᱹᱞᱤᱧ ᱟᱸᱡᱚᱢ ᱞᱮᱫᱟ ᱴᱷᱤᱠ᱾
ᱞᱟᱹᱭ ᱫᱟᱞᱤᱧ ᱡᱮ ᱱᱚᱜᱼᱚᱭ ᱯᱟᱹᱨᱥᱤ ᱡᱤᱛᱠᱟᱹᱨ ᱢᱟᱦᱟ ᱡᱮ ᱥᱮᱞᱮᱫ ᱟᱠᱟᱱ ᱛᱟᱵᱚᱱᱟ ᱫᱩ ᱦᱟᱡᱟᱨ ᱛᱤᱱ ᱥᱟᱞ ᱵᱟᱭᱤᱥᱮ ᱰᱤᱥᱮᱢᱵᱚᱨ ᱨᱮ ᱦᱮᱸᱥᱮ? ᱩᱱ ᱥᱚᱢᱚᱭ ᱚᱠᱚᱭ ᱯᱨᱤᱥᱤᱰᱤᱱ ᱮ ᱛᱟᱦᱮᱸ ᱞᱮᱱᱟ ᱩᱱ ᱥᱚᱢᱢᱚᱭ?
ᱟᱪᱪᱷᱟ ᱩᱱᱤᱫᱚ ᱯᱨᱮᱥᱤᱰᱮᱱᱴ
ᱵᱟᱵᱤᱱ ᱩᱭᱦᱟᱹᱨᱮᱜᱼᱟ?
ᱜᱚᱢᱠᱮ ᱵᱟᱞᱤᱧ ᱩᱭᱦᱟᱹᱨᱮᱜ-ᱟ᱾
ᱴᱷᱤᱠ ᱟᱪᱷᱮ ᱱᱚᱣᱟ ᱫᱚ ᱮᱱ ᱠᱷᱟᱡ ᱟᱹᱞᱤᱧ ᱦᱚᱸᱞᱤᱧ ᱵᱟᱰᱟᱭ ᱫᱚᱞᱤᱧ ᱵᱟᱲᱟᱭ ᱛᱟᱦᱮᱸᱱᱟ ᱢᱮᱱᱠᱷᱟᱱ ᱞᱤᱧ ᱦᱤᱲᱤᱧ ᱟᱠᱟᱫ ᱱᱤᱛ ᱜᱷᱟᱹᱲᱤᱡ ᱫᱚ᱾ ᱱᱚᱣᱟ ᱫᱚ ᱛᱟᱦᱞᱮᱢ ᱛᱷᱩᱠᱟᱹᱢ ᱛᱷᱩᱠᱟᱹᱢ ᱠᱟᱜᱼᱟ ᱞᱟᱝ ᱱᱚᱰᱮ ᱜᱮ ᱦᱮᱸᱥᱮ᱾ ᱴᱷᱤᱠ ᱟᱪᱷᱮ ᱦᱮᱸ ᱛᱟᱦᱞᱮ ᱟᱨᱚ ᱠᱩᱠᱞᱤᱧ ᱫᱚᱦᱚᱭᱮᱫᱼᱟ ᱦᱮᱸᱥᱮ ᱛᱤᱞᱠᱟᱹ ᱢᱩᱨᱢᱩᱣᱟᱜ ᱡᱟᱱᱟᱢ ᱫᱚ ᱛᱤᱥ ᱦᱳᱭ ᱞᱮᱱᱟ?
ᱜᱚᱢᱠᱮ ᱱᱚᱣᱟ ᱨᱮᱱᱟᱜ ᱱᱚᱣᱟ ᱦᱚᱸ ᱵᱟᱹᱞᱤᱧ ᱩᱭᱦᱟᱹᱨ ᱮᱫᱟ ᱜᱚᱢᱠᱮ᱾
ᱴᱷᱤᱠ ᱟᱪᱷᱮ ᱟᱹᱞᱤᱧ ᱞᱤᱧ ᱞᱟᱹᱭᱮᱜᱼᱟ ᱦᱮᱸᱥᱮ ᱮᱜᱟᱨᱳᱭ ᱯᱷᱮᱵᱨᱩᱣᱟᱨᱤ ᱥᱚᱛᱮᱨᱚᱥᱚ ᱯᱚᱧᱪᱟᱥ ᱥᱟᱞ ᱨᱮ ᱦᱩᱭ ᱞᱮᱱ ᱛᱟᱭᱟ ᱠᱷᱟᱡ ᱡᱟᱱᱟᱢ ᱫᱚ᱾
ᱟᱪᱪᱷᱟ ᱟᱪᱪᱷᱟ
ᱢᱟ ᱟᱨᱚ ᱟᱵᱤᱱ ᱥᱮᱫ ᱠᱷᱚᱱᱟᱜ ᱡᱟᱦᱟᱱᱟᱜ ᱠᱩᱠᱞᱤ ᱫᱚᱦᱚᱭ ᱵᱤᱱ᱾
ᱟᱹᱞᱤᱧ ᱥᱮᱫ ᱠᱷᱚᱱ ᱠᱩᱠᱞᱤ ᱫᱚ ᱜᱚᱢᱠᱮ ᱟᱵᱮᱱ ᱜᱮ ᱞᱟᱹᱭ ᱦᱟᱛᱟᱲ ᱵᱮᱱ ᱟᱹᱞᱤᱧ ᱫᱚ ᱵᱟᱟᱹᱞᱤᱧ ᱩᱭᱦᱟᱹᱨ ᱫᱟ᱾
ᱴᱷᱤᱠ ᱟᱪᱷᱮ ᱴᱷᱤᱠ ᱟᱪᱷᱮ ᱛᱟᱦᱚᱞᱮ ᱟᱵᱚ ᱚᱞ ᱜᱩᱨᱩ ᱢᱮᱱᱛᱮ ᱫᱚ ᱚᱠᱚᱭ ᱵᱚᱱ ᱴᱷᱤᱠᱟᱹᱭᱟ?
ᱚᱞ ᱜᱩᱨᱩ ᱢᱮᱱᱛᱮᱵᱚᱱ ᱴᱷᱠᱷᱟᱹᱭᱟ ᱡᱟᱦᱟᱭ ᱯᱚᱱᱰᱤᱛ ᱨᱚᱜᱷᱩᱱᱟᱛᱷ ᱢᱩᱨᱢᱩ, ᱩᱱᱤ?
ᱦᱮᱸ ᱟᱨ ᱱᱚᱣᱟ ᱯᱚᱱᱰᱤᱛ ᱟᱭᱟᱜ ᱧᱩᱛᱩᱢ ᱞᱟᱦᱟᱨᱮ ᱪᱮᱫᱟᱜ ᱦᱮᱡ ᱟᱠᱟᱱᱟ ᱱᱚᱣᱟ ᱨᱮᱱᱟᱜ ᱠᱟᱹᱴᱤᱡ ᱱᱟᱜᱟᱢ ᱵᱤᱱ ᱞᱟᱹᱭ ᱫᱟᱲᱮᱜᱼᱟ ᱦᱩᱰᱤᱧ ᱢᱟᱪᱷᱟ ᱛᱮ,
ᱟᱪᱪᱷᱟ ᱜᱚᱝᱠᱮ ᱱᱚᱣᱟ ᱨᱮᱱᱟᱜ ᱫᱚ ᱟᱹᱞᱤᱧ ᱵᱟᱹᱞᱤᱧ ᱞᱟᱹᱭ ᱫᱟᱲᱮᱭᱟᱜ ᱠᱟᱱᱟ᱾
ᱟᱪᱪᱷᱟ ᱱᱚᱣᱟ ᱯᱚᱱᱰᱤᱛ ᱠᱟᱛᱷᱟ ᱦᱮᱡ ᱟᱠᱟᱱ ᱛᱟᱭᱟ ᱱᱚᱜᱼᱚᱭ ᱡᱮ ᱟᱵᱚ ᱚᱞᱪᱤᱠᱤ ᱛᱮᱭᱟᱨ ᱠᱮᱜᱟᱭ ᱦᱮᱸᱥᱮ᱾ ᱚᱱᱟ ᱠᱷᱟᱹᱛᱤᱨ ᱛᱮ ᱩᱱᱤ ᱫᱚ ᱚᱱᱟ ᱫᱚ ᱢᱤᱫᱴᱟᱝ ᱩᱯᱟᱫᱷᱤ ᱠᱚ ᱮᱢᱟᱫᱮᱭᱟ ᱯᱚᱱᱰᱤᱛ᱾ ᱡᱟᱦᱟᱸᱭ ᱜᱮ ᱢᱟᱱᱮ ᱵᱟᱹᱲᱛᱤ ᱚᱞᱚᱜ ᱯᱟᱲᱦᱟᱣ ᱛᱮ ᱥᱚᱨᱮᱥ ᱜᱮᱭᱟᱭ ᱩᱱᱤ ᱜᱮ ᱥᱮ ᱦᱟᱜ ᱯᱚᱱᱰᱤᱛ ᱫᱚᱠᱚ ᱢᱮᱛᱟᱭᱟ᱾
ᱦᱳᱭ ᱦᱳᱭ ᱦᱳᱭ
ᱚᱱᱟ ᱠᱷᱟᱹᱛᱤᱨ ᱟᱨ ᱢᱟᱱᱮ ᱩᱱᱤᱭᱟᱜ ᱜᱤᱫᱽᱨᱟᱹ ᱪᱷᱟᱹᱴᱭᱟᱹᱨ ᱧᱩᱛᱩᱢ ᱫᱚ ᱪᱮᱫ ᱛᱟᱦᱮᱸ ᱞᱮᱱ ᱛᱟᱭᱟ ᱞᱟᱹᱭ ᱫᱟᱲᱮᱭᱟᱜᱼᱟ ᱵᱤᱱ?
ᱜᱚᱢᱠᱮ ᱵᱟᱞᱤᱧ ᱞᱟᱹᱭ ᱠᱮᱭᱟ ᱚᱱᱟ ᱫᱚ᱾
ᱦᱮᱸ ᱩᱱᱤᱭᱟᱜ ᱪᱷᱟᱹᱴᱭᱟᱹᱨ ᱨᱮᱱᱟᱜ ᱧᱩᱛᱩᱢ ᱫᱚ ᱛᱟᱦᱮᱸᱞᱮᱱ ᱛᱟᱭᱟ ᱪᱩᱱᱩ ᱢᱩᱨᱢᱩ᱾
ᱟᱪᱪᱷᱟᱻᱟᱪᱪᱷᱟᱻᱪᱩᱱᱩ ᱢᱩᱨᱢᱩ᱾ ᱟᱪᱪᱷᱟ᱾
ᱢᱟ ᱚᱱᱠᱟᱱᱟᱜ ᱠᱩᱠᱞᱤ ᱫᱚᱦᱚᱭ ᱵᱤᱱ᱾
ᱜᱚᱝᱠᱮ ᱦᱚᱞᱟ, ᱦᱚᱞᱟ ᱢᱟᱫᱷᱮᱨ ᱜᱮ ᱦᱩᱞ ᱢᱟᱦᱟ ᱦᱩᱭᱱᱟ ᱟᱫᱚ ᱦᱩᱞ ᱢᱚᱦᱟ ᱨᱮ ᱩᱱᱠᱩ ᱥᱤᱫᱩ ᱠᱟᱹᱱᱩ ᱛᱟᱠᱚ ᱫᱚ, ᱛᱤᱱ ᱦᱚᱲ ᱠᱚ ᱛᱟᱦᱮᱸ ᱠᱟᱱᱟ?
ᱦᱮᱸ ᱟᱹᱞᱤᱧ ᱡᱟᱦᱟᱸ ᱞᱮᱠᱟᱞᱤᱧ ᱵᱟᱲᱟᱭᱟ᱾ ᱥᱤᱫᱩ ᱠᱟᱹᱱᱩ ᱛᱟᱠᱚ ᱫᱚ ᱛᱩᱨᱩᱭ ᱵᱚᱭᱦᱟᱜ ᱟᱠᱚ ᱦᱮᱸ ᱥᱮ᱾ ᱥᱤᱫᱩ, ᱠᱟᱹᱱᱩ, ᱮ ᱯᱷᱩᱞᱚ, ᱡᱷᱟᱱᱚ, ᱪᱟᱸᱫᱽ, ᱵᱷᱚᱭᱨᱳ᱾
ᱟᱪᱪᱷᱟ᱾
ᱦᱚᱜᱼᱚ ᱱᱚᱝᱠᱟ᱾
ᱟᱪᱪᱷᱟ ᱜᱚᱝᱠᱮ ᱟᱡ ᱟᱭᱳ ᱵᱟᱵᱟ ᱛᱟᱠᱤᱱᱟᱜ ᱧᱩᱛᱩᱢ ᱫᱚ ᱪᱮᱫ ᱛᱟᱦᱮᱸ ᱠᱟᱱᱟ?
ᱦᱮᱸ ᱥᱤᱫᱩ ᱠᱟᱹᱱᱩ ᱟᱭᱳ ᱵᱟᱵᱟ ᱛᱟᱹᱠᱤᱱᱟᱜ ᱧᱩᱛᱩᱢ ᱫᱚ ᱛᱟᱦᱮᱸ ᱞᱮᱱᱟ ᱡᱮᱢᱚᱱ ᱤᱭᱟᱹ ᱩᱱᱤ ᱥᱤᱫᱩ ᱠᱟᱹᱱᱩ ᱟᱯᱟᱛ ᱛᱮᱭᱟᱜ ᱧᱩᱛᱩᱢ ᱫᱚ ᱛᱟᱦᱮᱸ ᱞᱮᱱ ᱛᱟᱭᱟ, ᱡᱮᱢᱚᱱ ᱪᱩᱱᱩ᱾ ᱛᱟᱯᱚᱨᱮ ᱟᱭᱳᱣᱟᱜ ᱫᱚ ᱥᱮᱱᱦᱟ ᱥᱮ ᱪᱮᱜ ᱳ ᱥᱮᱱᱦᱟ ᱫᱚ ᱵᱟᱝ ᱦᱟᱯᱮ ᱦᱤᱲᱤᱧ ᱠᱮᱜᱼᱟᱞᱤᱧ ᱡᱟᱭᱦᱳᱠ ᱵᱟᱞᱮᱧ ᱫᱤᱥᱟᱹᱭᱮᱜᱼᱟ᱾
ᱟᱪᱪᱷᱟᱻᱟᱪᱪᱷᱟᱻ᱾ ᱟᱨ ᱜᱚᱢᱠᱮ ᱩᱱᱠᱤᱱᱟᱜ ᱟ ᱟᱹᱛᱳ ᱫᱤᱥᱚᱢ ᱫᱚ ᱚᱠᱟᱨᱮ ᱛᱟᱦᱮᱸ ᱠᱟᱱᱟ?
ᱦᱮᱸ ᱩᱝᱠᱤᱱᱟᱜ ᱟᱹᱛᱳ ᱫᱤᱥᱚᱢ ᱦᱟᱸᱜ ᱠᱷᱟᱡ ᱵᱷᱚᱜᱽᱱᱟᱰᱤ ᱨᱮ ᱛᱟᱦᱮᱸ ᱞᱮᱱᱟ᱾
ᱟᱪᱪᱷᱟᱻᱟᱪᱪᱷᱟᱻ᱾
ᱢᱟ ᱜᱚᱝᱠᱮ ᱟᱨᱚ ᱠᱩᱠᱞᱤ ᱦᱮᱸ
ᱚᱠᱮ ᱟᱵᱮᱱ ᱜᱮ ᱞᱟᱹᱭ ᱵᱮᱱ
ᱦᱮᱸ ᱟᱹᱞᱤᱧ ᱞᱤᱧ ᱤᱭᱟᱹ ᱭᱮᱜᱼᱟ ᱠᱩᱠᱞᱤᱭᱮᱜᱼᱟ, ᱞᱤᱧ ᱦᱮᱸᱥᱮ ᱥᱟᱹᱫᱷᱩ ᱨᱟᱢᱪᱟᱸᱫᱽ ᱢᱩᱨᱢᱩ᱾ ᱜᱚᱝᱠᱮ ᱛᱟᱠᱤᱱ ᱪᱮᱫ ᱪᱤᱠᱤ ᱠᱤᱱ ᱛᱮᱭᱟᱨ ᱞᱮᱫᱟ?
ᱟᱪᱪᱷᱟ ᱥᱟᱫᱷᱨᱟᱢ ᱪᱟᱸᱫᱽ ᱢᱩᱨᱢᱩ ᱜᱚᱝᱠᱮ ᱛᱟᱹᱠᱤᱱ?
ᱦᱮᱸᱻ᱾
ᱜᱚᱝᱠᱮ ᱵᱟ. ᱞᱤᱧ ᱩᱭᱦᱟᱹᱨᱟ ᱫᱟ ᱱᱚᱣᱟ ᱦᱚᱸ᱾
ᱟᱪᱪᱷᱟ᱾ ᱩᱝᱠᱤᱱ ᱡᱟᱦᱟᱸ ᱛᱮᱭᱟ ᱤᱭᱟᱹ ᱪᱤᱠᱤ ᱠᱤᱱ ᱛᱮᱭᱟᱨ ᱞᱮᱜᱼᱟ, ᱱᱚᱣᱟ ᱫᱚ ᱦᱟᱸᱜ ᱠᱷᱟᱡ ᱢᱚᱸᱡᱽ ᱫᱟᱸᱫᱷᱮᱨᱠᱚ ᱢᱮᱛᱟᱜ ᱠᱟᱱᱟ᱾
ᱟᱪᱪᱷᱟ᱾
ᱟᱪᱪᱷᱟ ᱥᱟᱹᱫᱷᱩ ᱨᱟᱢᱪᱟᱸᱫᱽ ᱢᱩᱨᱢᱩ ᱜᱚᱢᱠᱮ ᱛᱟᱹᱠᱤᱱᱟᱜ ᱤᱭᱟᱹ ᱟᱹᱛᱩ ᱫᱤᱥᱚᱢ ᱵᱤᱱ ᱵᱟᱲᱟᱭᱟ ᱚᱠᱟᱨᱮ?
ᱵᱟᱝᱻᱵᱟᱝᱻᱵᱟᱝᱻᱜᱚᱝᱠᱮ ᱵᱟᱹᱞᱤᱧ ᱩᱭᱦᱟᱹᱨ ᱫᱟ᱾
ᱦᱮᱸ ᱩᱱᱤᱭᱟᱜ ᱟᱹᱛᱩ ᱫᱤᱥᱚᱢ ᱚᱲᱟᱜ ᱫᱚ ᱦᱩᱭᱩᱜ ᱠᱟᱱ ᱛᱟᱭᱟ, ᱱᱚᱣᱟ ᱡᱷᱟᱲᱜᱨᱟᱢ ᱡᱮᱞᱟ ᱨᱮᱱᱟᱜ ᱮᱸ ᱥᱤᱞᱫᱟᱹ ᱢᱩᱞᱩᱠ ᱨᱮᱱᱟᱜ ᱠᱟᱢᱟᱨ ᱵᱟᱸᱫᱽᱤ ᱟᱛᱳ ᱨᱮ᱾
ᱟᱪᱪᱷᱟᱻᱟᱪᱪᱷᱟᱻ᱾
ᱢᱟᱱᱮ ᱩᱱᱤ ᱧᱩᱛᱩᱢ ᱛᱮ ᱱᱤᱛᱚᱜ ᱢᱟᱨᱟᱝ ᱡᱮᱜᱮᱛ ᱵᱤᱫᱽᱫᱟᱹᱜᱟᱲ ᱠᱚ ᱛᱮᱭᱟᱨ ᱠᱟᱜᱼᱟ ᱡᱟᱦᱟᱸ ᱪᱟᱸᱫᱽ ᱢᱩᱨᱢᱩ ᱤᱭᱩᱱᱤᱵᱷᱟᱨᱥᱤᱴᱤ ᱢᱮᱱᱛᱮ ᱡᱟᱦᱟᱸ ᱧᱮᱞᱚᱜ ᱠᱟᱱᱟ᱾
ᱦᱳᱭᱻᱦᱳᱭᱻ᱾
ᱢᱟ ᱜᱚᱝᱠᱮ ᱟᱨᱚ ᱟᱹᱵᱤᱱ ᱱᱚᱝᱠᱟᱱᱟᱜ ᱠᱩᱠᱞᱤ ᱫᱚᱦᱚᱭ ᱵᱤᱱ᱾
ᱜᱚᱝᱠᱮ ᱠᱩᱠᱞᱤ ᱫᱚ
ᱛᱟᱦᱚᱞᱮ ᱥᱟᱱᱛᱟᱲ ᱛᱮ ᱦᱮᱸ ᱢᱟ ᱡᱟᱱᱟᱝ ᱟᱵᱚᱣᱟᱜ ᱡᱟᱱᱟᱝ ᱵᱟᱨᱮ ᱛᱮᱵᱤᱱ ᱵᱟᱲᱟᱭ ᱜᱮᱭᱟ ᱛᱚ, ᱛᱤᱱᱟᱹᱜ ᱨᱚᱠᱚᱢᱟ ᱡᱟᱱᱟᱝ? ᱦᱮᱸ᱾
ᱟᱪᱪᱷᱟ ᱜᱚᱝᱠᱮ ᱡᱟᱱᱟᱝ ᱫᱚ
ᱞᱟᱹᱭᱵᱤᱱ ᱥᱮ?
ᱜᱚᱝᱠᱮ ᱵᱟᱹᱞᱤᱧ ᱫᱤᱥᱟᱹᱭᱮᱜ ᱜᱮᱭᱟ᱾
ᱦᱮᱸᱻᱦᱮᱸᱻ ᱵᱷᱩᱞᱳᱜ ᱟᱨ ᱴᱷᱤᱠᱳᱜ᱾ ᱦᱟᱸᱠᱷᱟᱡ ᱟᱵᱚ ᱥᱟᱱᱛᱟᱲ ᱥᱟᱶᱛᱟ ᱞᱮᱠᱟᱛᱮ ᱡᱟᱱᱟᱝ ᱥᱮ ᱡᱮᱱᱰᱟᱨ ᱫᱚ ᱦᱩᱭᱩᱜ ᱠᱟᱱᱟ, ᱯᱩᱱ ᱨᱚᱠᱚᱢᱟ ᱦᱮᱸ ᱥᱮ᱾
ᱟᱪᱪᱷᱟ
ᱚᱱᱟ ᱠᱚᱫᱚ ᱦᱩᱭᱩᱜ ᱠᱟᱱᱟ ᱠᱚᱲᱟ ᱡᱟᱱᱟᱝ ᱠᱩᱲᱤ ᱡᱟᱱᱟᱝ ᱡᱟᱹᱛ ᱡᱟᱱᱟᱝ ᱟᱨ ᱢᱤᱫᱴᱟᱝ ᱫᱚ ᱦᱟᱹᱫ ᱡᱟᱱᱟᱝ᱾
ᱟᱪᱪᱷᱟ ᱟᱪᱪᱷᱟ
ᱦᱚᱜᱼᱚ ᱱᱚᱝᱠᱟ ᱠᱚ ᱢᱮᱛᱟᱜ ᱠᱟᱱᱟ᱾
ᱟᱪᱪᱷᱟ ᱟᱪᱪᱷᱟ ᱜᱚᱢᱠᱮ ᱟᱫᱚ ᱠᱩᱠᱞᱤ ᱞᱟᱹᱭ ᱵᱮᱱ ᱠᱩᱠᱞᱤ ᱠᱚ᱾
ᱦᱮᱸ ᱠᱩᱠᱞᱤ ᱠᱚ᱾
ᱦᱳᱭ
ᱦᱮᱸ ᱚᱝᱠᱟ ᱠᱩᱠᱞᱤ ᱢᱟ ᱟᱹᱞᱤᱧ ᱢᱟ ᱠᱮᱴᱮᱡ ᱠᱮᱴᱮᱡ ᱜᱮᱞᱤᱧ ᱫᱤᱥᱟᱹᱭᱮᱜᱼᱟ᱾ ᱛᱟᱦᱞᱮ ᱦᱟᱯᱮ ᱠᱤᱪᱷᱩᱜᱟᱱ ᱤᱭᱟᱹ ᱱᱚᱨᱢᱟᱞᱟᱜ ᱦᱚᱸᱞᱤᱧ ᱠᱩᱠᱞᱤ ᱵᱤᱱᱟ ᱦᱮᱸ ᱥᱮ᱾
ᱦᱳᱭ ᱦᱳᱭ
ᱢᱟᱱᱮ ᱵᱟᱯᱞᱟ ᱱᱤᱭᱟᱹ ᱞᱟᱝ ᱨᱚᱯᱚᱲᱟ ᱱᱤᱛᱚᱜ ᱫᱚ ᱢᱟᱱᱮ ᱤᱭᱟᱹ ᱥᱟᱨ ᱥᱟᱹᱜᱩᱱ ᱵᱟᱯᱞᱟ ᱱᱤᱭᱮ ᱪᱮᱫ ᱟᱢᱟᱜ ᱵᱚᱦᱚᱜ ᱨᱮ ᱦᱤᱡᱩᱜ ᱠᱟᱱᱟ ᱚᱱᱟᱜᱮ ᱞᱟᱹᱭᱢᱮ ᱦᱟᱸᱜ ᱠᱷᱟᱡ ᱢᱟ᱾ ᱥᱟᱨ ᱥᱟᱹᱜᱩᱱ ᱵᱟᱯᱞᱟ ᱚᱠᱟ ᱞᱮᱠᱟ ᱞᱮᱠᱟ ᱠᱟᱛᱮᱫ ᱵᱚᱱ ᱠᱚᱨᱟᱣᱟ ᱢᱟᱱᱮ ᱮᱛᱚᱦᱚᱵ ᱠᱷᱚᱱ ᱢᱩᱪᱟᱹᱫ ᱫᱷᱟᱹᱨᱤᱡ? ᱦᱩᱰᱤᱧ ᱢᱟᱪᱷᱟ ᱛᱮ ᱦᱮᱸ
ᱥᱟᱨ ᱥᱟᱹᱜᱩᱱ ᱵᱟᱯᱞᱟ ᱫᱚ ᱦᱩᱭᱩᱜ ᱠᱟᱱᱟ ᱜᱚᱝᱠᱮ ᱴᱷᱤᱠ ᱴᱷᱟᱠ ᱵᱟᱹᱞᱤᱧ ᱫᱤᱥᱟᱹᱭᱮᱫ ᱫᱚ᱾
ᱦᱮᱸ ᱡᱮᱢᱚᱱ ᱨᱟᱭᱵᱟᱨ ᱦᱟᱲᱟᱢ ᱟᱛᱮᱫ ᱦᱮᱸ ᱚᱸᱰᱮ ᱠᱷᱚᱱᱟᱜ ᱞᱟᱹᱭᱵᱮᱱ
ᱜᱚᱢᱠᱮ ᱟᱵᱤᱱ ᱜᱮ ᱠᱟᱹᱴᱤᱡ ᱞᱟᱹᱭ ᱵᱮᱱ ᱦᱩᱰᱤᱧ ᱢᱟᱪᱷᱟ ᱤᱧ ᱫᱚ
ᱦᱮᱸ ᱡᱟᱦᱟᱸ ᱥᱟᱨ ᱥᱟᱹᱜᱩᱱ ᱵᱟᱯᱞᱟ ᱠᱚᱫᱚ ᱦᱩᱭᱩᱜ ᱠᱟᱱᱟ ᱡᱮ ᱱᱚᱼ ᱨᱟᱭᱵᱟᱨ ᱦᱟᱲᱟᱢ ᱤᱭᱟᱹ ᱧᱮᱞ ᱧᱮᱯᱮᱞ ᱤᱭᱟᱹ ᱠᱚ ᱟᱛᱮᱜ ᱦᱩᱭᱩᱜᱼᱟ ᱛᱟᱯᱚᱨᱮ ᱢᱤᱫᱴᱟᱝ ᱫᱤᱱ ᱠᱚ ᱜᱚᱴᱟᱭᱟ, ᱛᱟᱯᱚᱨᱮ ᱠᱷᱟᱡ ᱠᱚ ᱤᱭᱟᱹᱭᱟ ᱾ ᱟᱪᱪᱷᱟ ᱜᱚᱝᱠᱮ ᱦᱮᱸ ᱠᱷᱚᱫᱟ ᱫᱚ ᱚᱠᱚᱭ ᱠᱚ ᱠᱷᱚᱫᱟᱜᱼᱟ ᱠᱩᱲᱤ ᱜᱤᱫᱽᱨᱟᱹ ᱠᱚ ᱠᱷᱚᱫᱟᱜᱼᱟ ᱥᱮ ᱠᱚᱲᱟ ᱜᱤᱫᱽᱨᱟᱹ ᱠᱚ ᱠᱷᱚᱫᱟᱜᱼᱟ?
ᱟᱪᱪᱷᱟ ᱜᱚᱝᱠᱮ ᱠᱷᱚᱫᱟ ᱫᱚ ᱠᱩᱲᱤ ᱜᱤᱫᱽᱨᱟᱹ ᱜᱮᱞᱤᱧ ᱧᱮᱞ ᱟᱠᱟᱫ ᱠᱚᱣᱟ ᱠᱷᱚᱫᱟ ᱫᱚ ᱟᱫᱚᱼᱼ ᱴᱷᱤᱠ ᱴᱷᱤᱠ ᱫᱚ ᱵᱟᱹᱞᱤᱧ ᱵᱟᱲᱟᱭᱟ
ᱦᱮᱸ ᱚᱱᱟ ᱠᱷᱚᱫᱟ ᱫᱚ ᱠᱩᱲᱤ ᱜᱤᱫᱽᱨᱟᱹ ᱜᱮᱠᱚ ᱠᱷᱚᱫᱚᱜᱼᱟ ᱠᱷᱟᱡ
ᱟᱪᱪᱷᱟ ᱟᱪᱪᱷᱟ
ᱛᱟᱦᱚᱞᱮ ᱜᱚᱝᱠᱮ ᱠᱩᱲᱤ ᱜᱤᱫᱽᱨᱟᱹ ᱫᱚ ᱚᱠᱟ ᱨᱮᱠᱚ ᱠᱷᱚᱫᱟᱜ ᱠᱮᱭᱟ ᱟᱵᱚ ᱤᱭᱟᱹ ᱞᱮᱠᱟᱛᱮ ᱥᱟᱱᱛᱟᱲ ᱥᱟᱶᱛᱟ ᱨᱮᱱᱟᱜ ᱟᱹᱨᱤᱪᱟᱹᱞᱤ ᱞᱮᱠᱟᱛᱮ
ᱠᱷᱚᱫᱟ ᱫᱚ ᱞᱟᱹᱭᱵᱮᱱ ᱜᱚᱝᱠᱮ ᱵᱟᱹᱞᱤᱧ ᱫᱤᱥᱟᱹᱭ ᱫᱟ
ᱦᱮᱸ ᱟᱞᱤᱧ ᱡᱟᱦᱟᱸ ᱛᱤᱱᱟᱹᱜ ᱞᱤᱧ ᱵᱟᱲᱟᱭᱟ ᱱᱚᱣᱟ ᱫᱚ ᱠᱚᱲᱟᱢ ᱨᱮᱠᱚ ᱠᱷᱚᱫᱟᱜᱼᱟ ᱦᱮᱸᱥᱮ
ᱟᱪᱪᱷᱟ ᱟᱪᱪᱷᱟ
ᱟᱨ ᱠᱚᱲᱟ ᱜᱤᱫᱽᱨᱟᱹ ᱫᱚ ᱤᱭᱟᱹ ᱠᱚᱲᱟ ᱜᱤᱫᱽᱨᱟᱹᱣᱟᱜ ᱪᱤᱱᱦᱟᱹ ᱫᱚ ᱪᱮᱫ ᱠᱟᱱᱟ? ᱢᱟᱱᱮ ᱠᱩᱲᱤ ᱜᱤᱫᱽᱨᱟᱹ ᱞᱮᱠᱟᱜᱮ ᱠᱷᱚᱫᱟ ᱵᱚᱫᱚᱞ ᱛᱮ ᱟᱨ ᱢᱤᱫᱴᱟᱝ ᱠᱚᱲᱟ ᱜᱤᱫᱽᱨᱟᱹᱣᱟᱜ ᱩᱯᱨᱩᱢ ᱢᱮᱱᱟᱜ ᱛᱟᱠᱚᱣᱟ ᱚᱱᱟ ᱫᱚ ᱪᱮᱫ?
ᱟᱪᱪᱷᱟ ᱜᱚᱝᱠᱮ ᱚᱱᱟ ᱫᱚ ᱵᱟᱹᱞᱤᱧ ᱩᱭᱦᱟᱹᱨ ᱫᱟ
ᱦᱮᱸ ᱚᱱᱟ ᱫᱚ ᱦᱟᱸᱜ ᱠᱷᱟᱡ ᱥᱤᱠᱷᱟᱹ ᱠᱚ ᱞᱟᱹᱭᱮᱜᱼᱟ
ᱟᱪᱪᱷᱟ ᱥᱤᱠᱷᱟᱹ
ᱞᱮᱸᱜᱟ ᱛᱤ ᱨᱮᱠᱚ
ᱟᱪᱪᱷᱟ ᱟᱪᱪᱷᱟ
ᱛᱟᱦᱚᱞᱮ ᱜᱚᱝᱠᱮ ᱚᱱᱠᱟᱞᱤᱧ ᱠᱩᱠᱞᱤᱭᱮᱫ ᱠᱤᱱᱟ ᱦᱮᱸᱥᱮ ᱢᱮᱲᱦᱮᱫ ᱥᱟᱠᱟᱢ ᱨᱮᱫᱚ ᱛᱤᱱᱟᱹᱜ ᱜᱟᱨ ᱛᱟᱦᱮᱱᱟ?
ᱟᱪᱪᱷᱟ ᱜᱚᱢᱠᱮ ᱢᱮᱲᱦᱮᱫ ᱥᱟᱠᱟᱢ ᱛᱤᱱᱟᱹᱜ ᱜᱟᱨ ᱛᱟᱸᱦᱮᱱᱟ?
ᱦᱮᱸ
ᱜᱚᱝᱠᱮ ᱵᱟᱹᱞᱤᱧ ᱩᱭᱦᱟᱹᱨᱟ ᱫᱟ ᱱᱚᱶᱟ ᱦᱚ
ᱟᱪᱪᱷᱟ ᱜᱚᱝᱠᱮ ᱟᱹᱞᱤᱧ ᱞᱤᱧ ᱞᱟᱹᱭᱮᱫᱼᱟ ᱦᱮᱸᱥᱮ ᱢᱮᱲᱦᱮᱫ ᱥᱟᱠᱟᱢ ᱨᱮ ᱜᱟᱨ ᱫᱚ ᱛᱟᱦᱮᱱᱟ ᱦᱟᱠᱷᱟᱱ ᱯᱤᱭᱟ
ᱟᱪᱪᱷᱟ
ᱛᱟᱦᱚᱞᱮ ᱜᱚᱝᱠᱮ ᱱᱤᱛ ᱜᱷᱟᱹᱲᱤᱡ ᱫᱚ ᱱᱚᱝᱠᱟ ᱜᱮᱞᱟᱝ ᱨᱚᱯᱚᱲᱟ ᱦᱳᱭ ᱥᱮ ᱟᱞᱟᱝᱟᱜ ᱚᱠᱛᱚ ᱦᱚᱸ ᱦᱳᱭ ᱠᱟᱱᱟ ᱦᱮᱸᱥᱮ
ᱦᱳᱭ ᱦᱳᱭ ᱦᱳᱭ
ᱴᱷᱤᱠ ᱟᱪᱷᱮ ᱢᱟ ᱛᱟᱦᱚᱞᱮ
ᱦᱮᱸ